ᱦᱮᱸ ᱡᱚᱦᱟᱨ ᱜᱮ
ᱪᱮᱫ ᱠᱟ ᱵᱮᱥ ᱵᱟᱲᱟ ᱜᱮ?
ᱦᱮᱸ ᱱᱤᱛᱚᱝ ᱫᱚ ᱵᱮᱥ ᱵᱟᱲᱟ ᱜᱮ᱾ ᱟᱯᱮᱜᱮ?
ᱦᱮᱸ ᱟᱞᱮ ᱦᱚᱸ ᱵᱮᱥ ᱜᱮ᱾ ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ?
ᱚᱲᱟᱜ ᱠᱚᱨᱮ ᱫᱚᱸ ᱢᱚᱡᱽ ᱵᱟᱲᱟ ᱜᱮ ᱾ ᱟᱪᱪᱷᱟ ᱫᱤᱭᱟᱹᱼᱼ ᱦᱮᱸ ᱡᱩᱜ ᱨᱮ ᱥᱮᱸ ᱱᱤᱭᱟᱹ ᱡᱩᱣᱟᱹᱱ ᱚᱞᱚᱜ ᱯᱟᱲᱦᱟᱜ ᱨᱮ ᱢᱟᱱᱮ ᱡᱩᱣᱟᱹᱱ ᱠᱚ ᱥᱮ ᱱᱩᱠᱩ ᱢᱚᱴᱟᱢᱩᱴᱤ ᱮᱭᱤᱴ ᱠᱷᱚ ᱠᱷᱚᱱ ᱴᱮᱱ ᱡᱟᱦᱟᱸᱭ ᱢᱟᱫᱽᱫᱷᱚᱢᱤᱠ ᱠᱚ ᱮᱢ ᱮᱫᱟ ᱩᱱᱠᱩ ᱪᱮᱫ ᱞᱮᱠᱟ ᱪᱮᱫ ᱞᱮᱠᱟᱢ ᱟᱹᱭ ᱠᱟᱹᱣᱭᱮᱫ ᱠᱚᱣᱟ ᱟᱯᱮᱥᱮᱱ ᱯᱟᱲᱦᱟᱣ ᱨᱮᱠᱚ ᱢᱚᱦᱰᱟᱣ ᱟᱠᱟᱱᱟ ᱥᱮ ᱮᱴᱟᱜ ᱥᱮᱫ ᱜᱮᱠᱚ ᱢᱚᱦᱰᱟᱜ ᱠᱟᱱᱟ ᱠᱟᱹᱴᱤᱡ ᱚᱱᱟ ᱵᱟᱨᱮᱛᱮ ᱡᱩᱫᱤᱢ ᱞᱟᱹᱭ ᱠᱷᱟᱱ ᱫᱚ
ᱦᱩᱸ᱾ ᱞᱟᱹᱭ ᱢᱟ ᱦᱮᱸᱜᱮ ᱟᱫᱚ ᱫᱚᱢᱮ ᱫᱩᱠᱷ ᱨᱮᱭᱟᱜ ᱤᱭᱟᱹ ᱠᱟᱱᱟ ᱠᱟᱛᱷᱟ ᱠᱟᱱᱟ ᱡᱮ ᱱᱮᱛᱟᱨ ᱢᱟ ᱢᱟᱱᱮ ᱢᱮᱞᱟ ᱠᱚ ᱱᱟᱭᱤᱴ ᱯᱨᱳᱜᱨᱟᱢ ᱠᱚᱠᱚ ᱪᱟᱞᱟᱜ ᱠᱟᱱᱟ ᱛᱚ ᱟᱨ ᱯᱷᱳᱱ ᱠᱚᱨᱮ ᱦᱚᱸ ᱫᱚᱢᱮ ᱠᱚ ᱜᱮᱢ ᱠᱚ ᱮᱱᱮᱡ ᱮᱜ ᱠᱟᱱᱟ ᱠᱚ ᱦᱮᱸ ᱟᱫᱚ ᱡᱟᱦᱟᱸᱞᱮᱠᱟ ᱯᱟᱲᱦᱟᱣ ᱨᱮ ᱡᱟᱦᱟᱸ ᱫᱷᱮᱭᱟᱱ ᱛᱟᱦᱮᱸ ᱫᱚᱨᱠᱟᱨ ᱚᱱᱠᱟ ᱫᱚ ᱵᱟᱝ ᱧᱮᱞᱚᱜ ᱠᱟᱱᱟ ᱾ ᱦᱮᱸ ᱥᱮ ᱵᱟᱝ ᱟᱫᱚ ᱯᱟᱲᱦᱟᱣ ᱚᱞᱚᱜ ᱯᱟᱲᱦᱟᱜ ᱡᱩᱫᱤ ᱵᱷᱟᱜᱤ ᱰᱤᱜᱽᱨᱤ ᱠᱚ ᱧᱟᱢᱟ ᱛᱚ ᱟᱠᱚᱣᱟᱜ ᱡᱤᱭᱚᱱ ᱞᱟᱹᱜᱤᱫ ᱵᱷᱟᱜᱤ ᱦᱮᱸᱥᱮ ᱵᱟᱝ?
ᱦᱳᱭ ᱦᱳᱭ ᱦᱳᱭ ᱾
ᱦᱮᱸ ᱟᱫᱚ ᱚᱱᱠᱟ ᱫᱚ ᱵᱟᱝ ᱧᱮᱞᱚᱜ ᱠᱟᱱᱟ ᱟᱫᱚ ᱮᱭᱤᱴ ᱟᱫᱚ ᱱᱮᱛᱟᱨ ᱫᱚ ᱚᱱᱮ ᱤᱥᱠᱩᱞ ᱠᱚᱨᱮ ᱦᱚᱸ ᱢᱟᱱᱮ ᱡᱟᱦᱟᱸ ᱮᱸ ᱡᱟᱦᱟᱸ ᱞᱮᱠᱟ ᱢᱟᱱᱮᱢ ᱜᱟᱭᱤᱰ ᱛᱟᱦᱮᱸ ᱫᱚᱨᱠᱟᱨ ᱥᱮ ᱥᱟᱥᱚᱱ ᱥᱮ ᱱᱮᱛᱟᱨ ᱢᱟᱠᱚ ᱢᱟᱱᱟᱣ ᱟᱠᱟᱫ ᱠᱚ ᱡᱮ ᱢᱟᱪᱮᱫ ᱫᱟᱞ ᱵᱟᱭ ᱧᱟᱢᱟ ᱦᱮᱸᱥᱮ ᱟᱫᱚ ᱚᱱᱟ ᱠᱷᱟᱹᱛᱤᱨ ᱫᱚ ᱟᱫᱚ ᱫᱟᱞ ᱡᱩᱫᱤ ᱵᱟᱝ ᱡᱩᱫᱤ ᱮᱠᱟᱞ ᱢᱟᱱᱟ ᱦᱩᱭ ᱠᱟᱱᱟ ᱟᱫᱚ ᱡᱩᱫᱤ ᱫᱟᱞ ᱡᱩᱫᱤ ᱵᱟᱭ ᱡᱚᱢᱟ ᱛᱚ ᱵᱷᱟᱹᱜᱤ ᱵᱟᱹᱲᱤᱡ ᱪᱮᱠᱟᱛᱮ ᱵᱩᱡᱽ ᱧᱟᱢᱟ ᱩᱱᱤ᱾ ᱦᱮᱸ ᱥᱮ, ᱦᱮᱸ ᱟᱨ ᱱᱮᱛᱟᱨ ᱢᱟ ᱮ ᱚᱱᱮᱠ ᱚᱱᱮᱠ ᱡᱟᱭᱜᱟ ᱨᱮᱜᱮ ᱫᱚᱢᱮ ᱡᱟᱭᱜᱟ ᱨᱮ ᱢᱟᱱᱮ ᱟᱥᱟᱱ ᱛᱮᱜᱮ ᱢᱟᱱᱮ ᱠᱳᱥ ᱠᱚᱥᱪᱮᱱ ᱦᱚᱸ ᱦᱤᱡᱩᱜ ᱠᱟᱱᱟ ᱮᱛᱚ ᱜᱟᱱ ᱥᱚᱴ ᱠᱚᱥᱪᱮᱱ ᱢᱟᱱᱮ ᱢᱤᱫᱴᱮᱱ ᱵᱷᱟᱜᱤ ᱡᱩᱫᱤ ᱯᱟᱲᱦᱟᱜ ᱜᱤᱫᱽᱨᱟᱹ ᱡᱚᱫᱤ ᱵᱟᱝ ᱦᱚᱸ ᱠᱟᱱᱟᱭ ᱛᱚ ᱟᱨᱟᱢ ᱥᱮᱭ ᱯᱟᱥᱟ᱾ ᱮᱛᱚ ᱥᱚᱨᱴ ᱠᱚᱥᱪᱮᱱ ᱮᱛᱚ ᱤᱭᱟᱹ ᱦᱮᱸ ᱛᱚ ᱮᱭᱤᱴ ᱠᱷᱚᱱ ᱴᱮᱱ, ᱴᱮᱱ ᱫᱷᱟᱹᱵᱤᱡ ᱫᱚ ᱢᱟᱱᱮ ᱚᱥᱩᱵᱤᱫᱷᱟ ᱫᱚ ᱵᱟᱝ ᱦᱩᱭᱩᱜ ᱛᱟᱭᱟ ᱯᱟᱲᱦᱟᱣ ᱨᱮ ᱡᱮ ᱯᱷᱮᱞ ᱤᱧ ᱥᱮᱪᱮᱫ ᱯᱷᱮᱞ ᱞᱮᱠᱟ ᱫᱚ ᱢᱟᱱᱮ ᱚᱱᱠᱟ ᱫᱚ ᱵᱟᱝ ᱵᱩᱡᱩᱜ ᱠᱟᱱᱟ ᱱᱮᱛᱟᱨ᱾ ᱟᱨ ᱞᱟᱦᱟᱛᱮ ᱪᱮᱫ ᱞᱮᱠᱟ ᱯᱟᱲᱦᱟᱣ ᱠᱚ ᱛᱟᱦᱮᱸ ᱠᱟᱱᱟ ᱚᱱᱟ ᱢᱟ ᱫᱚᱢᱮ ᱫᱚᱢᱮ ᱠᱚᱴᱷᱤᱱ ᱜᱮ ᱫᱚᱢᱮ ᱴᱟᱯ ᱜᱮ ᱛᱟᱦᱮᱸ ᱠᱟᱱᱟ ᱾
ᱦᱳᱭ᱾
ᱛᱚ ᱟᱢᱟᱜ ᱦᱩᱫᱤᱥ ᱨᱮᱛᱚ ᱪᱮᱫ ᱞᱮᱠᱟ ᱛᱷᱚᱲᱟ ᱟᱢᱦᱚᱸ ᱠᱟᱹᱴᱤᱡ ᱞᱟᱹᱭ ᱢᱮ?
ᱤᱧᱟᱹᱜ ᱦᱩᱫᱤᱥ ᱨᱮᱫᱚ ᱞᱟᱹᱭᱫᱟᱭ ᱯᱟᱥ ᱢᱟᱠᱚ ᱯᱟᱥ ᱮᱫᱟ ᱜᱤᱫᱽᱨᱟᱹ ᱠᱚ
ᱦᱩᱸ᱾
ᱡᱟᱜᱼᱜᱮ ᱧᱟᱢᱮᱫ ᱦᱮᱸ ᱛᱤᱨᱤᱥ ᱯᱟᱨᱥᱮᱱ ᱪᱚᱞᱞᱤᱥ ᱯᱟᱨᱥᱮᱱᱴ ᱾ ᱴᱷᱤᱠ ᱟᱪᱷᱮ ᱢᱤᱫᱴᱤᱡ ᱠᱳᱴᱟ ᱛᱚ ᱢᱮᱱᱟᱜᱼᱟ ᱾
ᱦᱳᱭ᱾
ᱮᱴᱟᱜ ᱤᱥᱠᱩᱞ ᱨᱮ ᱪᱟᱞᱟ ᱠᱚᱨᱛᱮ ᱜᱮᱞᱮ ᱮᱥ ᱴᱤ ᱠᱚᱴᱟ ᱛᱚ ᱢᱮᱱᱟᱜᱼᱟ ᱦᱮᱸ ᱾ ᱟᱫᱚ ᱡᱚᱠᱷᱚᱱ ᱜᱮ ᱮᱴᱟᱜ ᱤᱥᱠᱩᱞ ᱨᱮ ᱩᱪᱟᱹᱲᱚᱜ ᱮ ᱞᱟᱹᱭᱫᱟᱭ ᱩᱱᱤ ᱜᱤᱫᱽᱨᱟᱹ
ᱦᱳᱭ᱾
ᱮᱱᱠᱷᱟᱱ ᱫᱚ ᱧᱮᱞᱮᱫ ᱛᱟᱭᱟ ᱠᱚ ᱱᱟᱢᱵᱟᱨ ᱠᱚᱢ ᱜᱮᱛᱟᱭᱟ ᱴᱷᱤᱠ ᱟᱪᱷᱮ ᱦᱮᱸ ᱾ ᱟᱫᱚ ᱮᱱᱛᱮ ᱮᱱᱠᱷᱟᱱ ᱫᱚ ᱚᱱᱟ ᱤᱥᱠᱩᱞ ᱨᱮᱫᱚ ᱵᱟᱭ ᱥᱮᱱ ᱫᱟᱲᱮᱭᱟᱜ ᱠᱟᱱᱟᱭ ᱦᱟᱸᱜ ᱾
ᱦᱮᱸᱸ
ᱛᱟᱦᱚᱞᱮ ᱪᱤᱠᱟᱹᱣ ᱠᱟᱱᱟᱭ ᱩᱱᱤ ᱜᱤᱫᱽᱨᱟᱹ ᱫᱚ ᱾ ᱟᱨᱚ ᱯᱷᱤᱨ ᱟᱭᱟᱜ ᱱᱤᱡᱮᱨ ᱤᱥᱠᱩᱞ ᱨᱮ ᱪᱟᱞᱟᱣᱱᱟᱭ ᱚᱸᱰᱮ ᱮᱰᱢᱤᱥᱚᱱᱮ ᱦᱟᱛᱟᱣ ᱠᱮᱫᱟᱭ ᱦᱮᱸ ᱚᱸᱰᱮ ᱦᱟᱛᱟᱣ ᱠᱟᱛᱮᱜ ᱟᱨᱚ ᱥᱮᱭ ᱠᱮ ᱥᱮᱭ ᱤᱱᱟᱹ ᱚᱵᱚᱥᱛᱟ ᱨᱮᱜᱮ ᱩᱱᱤ ᱜᱤᱫᱽᱨᱟᱹᱭ ᱦᱤᱡᱩᱜ ᱠᱟᱱᱟᱭ ᱦᱟᱸᱜ ᱡᱚᱠᱷᱱ ᱮᱭᱤᱪᱮᱥ ᱮ ᱮᱢᱫᱟᱭ ᱞᱟᱯᱷᱟᱝ ᱥᱮᱪᱮᱫ ᱨᱮ ᱾ ᱥᱳᱢᱚᱭ ᱦᱚᱸ ᱦᱚᱳᱭᱛᱚ ᱯᱟᱥᱯᱷᱮᱞ ᱫᱚ ᱨᱟᱠᱟᱵ ᱠᱟᱱᱟ ᱱᱤᱛᱚᱝ ᱫᱚ ᱾ ᱟᱫᱚ ᱤᱱᱟᱹ ᱚᱵᱚᱥ ᱛᱟ ᱨᱮ ᱦᱮᱡ ᱮᱱᱟᱭ ᱜᱤᱫᱽᱨᱟᱹ ᱛᱟᱦᱚᱞᱮ ᱮᱴᱟᱜ ᱤᱥᱠᱩᱞ ᱨᱮ ᱪᱟᱞᱟᱣ ᱠᱚᱨᱛᱮ ᱜᱮᱞᱮ ᱢᱤᱱᱤᱢᱟᱢ ᱫᱚ ᱱᱟᱢᱵᱟᱨ ᱫᱚ ᱨᱟᱠᱟᱵ ᱜᱮ ᱞᱟᱜᱟᱜᱼᱟ ᱦᱮᱸ ᱾ ᱟᱫᱚ ᱵᱟᱝᱠᱚ ᱨᱟᱠᱟᱵ ᱫᱟᱲᱮᱭᱟᱜ ᱠᱟᱱᱟ ᱜᱤᱫᱽᱨᱟᱹ ᱠᱚ ᱦᱮᱸ᱾ ᱢᱟᱱᱮ ᱞᱟᱛᱟᱨ ᱨᱮᱠᱚ ᱛᱟᱦᱮᱱ ᱠᱟᱱᱟ ᱟᱫᱚ ᱮᱴᱟᱜ ᱤᱥᱠᱩᱞ ᱨᱮ ᱢᱤᱫ ᱡᱩᱫᱤ ᱪᱟᱞᱟᱜᱟᱭ ᱛᱟᱦᱚᱞᱮ ᱚᱸᱰᱮ ᱠᱟᱹᱴᱤᱡ ᱢᱚᱡᱽ ᱧᱚᱜ ᱯᱟᱲᱦᱟᱣ ᱠᱚ ᱥᱩᱡᱳᱜᱽ ᱥᱩᱵᱤᱫᱟ ᱠᱚ ᱜᱟᱭᱤᱰ ᱠᱚ ᱧᱟᱢᱟᱭ ᱢᱮᱱᱠᱷᱟᱱ ᱠᱷᱟᱱ ᱡᱟᱦᱟᱸ ᱤᱥᱠᱩᱞ ᱟᱡ ᱯᱳᱭᱞᱳ ᱠᱷᱚᱱ ᱢᱮᱱᱟᱭᱟ ᱤᱱᱟᱹ ᱤᱥᱠᱩᱞ ᱨᱮᱜᱮ ᱯᱳᱭᱞᱳ ᱠᱷᱚᱱ ᱩᱱᱤ ᱮᱭᱤᱪᱮᱥ ᱮᱢ ᱠᱮᱫᱟᱭ ᱦᱮᱸ ᱟᱨ ᱤᱱᱟᱹ ᱚᱵᱚᱥ ᱩᱱᱟ ᱨᱮᱜᱮ ᱩᱱᱤ ᱫᱚ ᱛᱟᱦᱮᱸᱭᱮᱱᱟ ᱟᱫᱚ ᱞᱟᱦᱟ ᱥᱮᱫ ᱫᱚ ᱵᱟᱭ ᱥᱮᱱ ᱫᱟᱲᱮᱭᱟᱫᱟ ᱟᱫᱚ ᱯᱚᱨᱮᱛᱮ ᱦᱩᱫᱤᱥᱟᱭ ᱡᱮ ᱟᱫᱚ ᱵᱟᱹᱧ ᱯᱟᱲᱦᱟᱜᱼᱟ ᱚᱱᱮ ᱡᱮ ᱛᱟᱭᱚᱢ ᱛᱮ ᱥᱮ ᱤᱭᱟᱹ ᱵᱟᱭ ᱩᱭᱦᱟᱹᱨ ᱞᱮᱫᱟᱭ ᱾ ᱡᱩᱫᱤᱧ ᱢᱟᱫᱽᱫᱷᱚᱢᱤᱠ ᱨᱮ ᱥᱮ ᱮᱭᱤᱪᱮᱥ ᱨᱮ ᱱᱟᱢᱵᱟᱨ ᱡᱩᱫᱤ ᱵᱮᱥᱤᱧ ᱨᱟᱠᱟᱵ ᱠᱮᱭᱟ ᱮᱱᱠᱷᱟᱱ ᱫᱚ ᱱᱚᱣᱟ ᱯᱨᱚᱵᱞᱮᱢ ᱫᱚ ᱯᱷᱮᱥ ᱫᱚ ᱵᱟᱝ ᱦᱮᱡ ᱠᱚᱜᱼᱟ ᱦᱮᱸ ᱚᱱᱮ ᱚᱱᱠᱟ ᱜᱤᱫᱽᱨᱟᱹ ᱠᱚᱫᱚ ᱵᱟᱝ ᱠᱚ ᱵᱩᱡᱮᱫ ᱛᱮ ᱟᱫᱚ ᱤᱱᱟᱹ ᱤᱥᱠᱩᱞ ᱨᱮᱜᱮ ᱠᱚ ᱛᱟᱦᱮᱱ ᱠᱟᱱᱟ ᱦᱮᱸ ᱛᱤᱸᱜᱩ ᱛᱟᱦᱮᱱ ᱠᱟᱱᱟ ᱠᱚ ᱚᱱᱠᱟ ᱜᱮ ᱦᱩᱭ ᱠᱟᱱᱟ ᱟᱫᱚ ᱟᱞᱮ ᱥᱮᱱ ᱫᱚ ᱾ ᱫᱚᱢᱮᱮ ᱢᱤᱫᱴᱤᱡ ᱾ ᱢᱤᱫᱴᱤᱡ ᱤᱥᱠᱩᱞ ᱠᱷᱚᱱ ᱟᱨ ᱢᱤᱫᱴᱤᱡ ᱤᱥᱠᱩᱞ ᱫᱚ ᱪᱟᱞᱟᱜ ᱫᱚ ᱫᱚᱢᱮ ᱜᱮ ᱠᱚᱴᱷᱤᱱ ᱜᱮᱭᱟ ᱾ ᱦᱮᱸ ᱟᱫᱚ ᱟᱯᱮ ᱥᱮᱫ ᱫᱚ ᱪᱮᱫ ᱞᱮᱠᱟ ᱪᱚᱝ ᱠᱟᱹᱴᱤᱡ ᱞᱟᱹᱭ ᱢᱮ?
ᱫᱚ ᱢᱟᱱᱮ ᱯᱟᱥ ᱠᱟᱠᱚ ᱠᱟᱱᱟ ᱠᱚ ᱢᱟᱱᱮ ᱡᱩᱫᱤ ᱢᱟᱱᱮ ᱱᱟᱭᱤᱱ ᱫᱷᱟᱹᱵᱤᱡ ᱦᱚᱸ ᱯᱟᱥ ᱠᱟᱠᱚ ᱠᱟᱱᱟ ᱠᱚ ᱾ ᱢᱟᱱᱮ ᱵᱟᱝ ᱠᱚ ᱫᱚᱦᱚᱭᱮᱫ ᱠᱚᱣᱟ ᱟᱫᱚ ᱴᱮᱱ ᱨᱮᱜᱮ ᱟᱫᱚ ᱦᱮᱸ ᱴᱮᱱ ᱨᱮ ᱤ.. ᱟᱫᱚ ᱪᱮᱫᱠᱟ ᱯᱟᱲᱦᱟᱜ ᱠᱟᱱᱟᱭ ᱚᱱᱟᱜᱮ ᱟᱫᱚ ᱴᱮᱱ ᱨᱮᱜᱮ ᱯᱟᱥ ᱠᱷᱟᱡ ᱯᱟᱥ ᱠᱮᱫᱟᱭ ᱾ ᱯᱷᱮᱞ ᱠᱮᱫᱟᱭ ᱛᱚ ᱯᱷᱮᱞ ᱠᱮᱫᱟᱭ ᱴᱮᱱ ᱨᱮᱜᱮ ᱟᱨ ᱵᱟᱠᱷᱟᱡ ᱫᱚ ᱢᱟᱱᱮ ᱨᱟᱠᱟᱵ ᱠᱟᱠᱚ ᱠᱟᱱᱟ ᱠᱚ ᱱᱟᱭᱤᱱ ᱫᱷᱟᱹᱵᱤᱡ ᱫᱚ ᱾ ᱦᱮᱸ᱾ ᱟᱫᱚ ᱱᱮᱛᱟᱨ ᱢᱟ ᱯᱷᱳᱱ ᱯᱷᱳᱱ ᱡᱩᱜᱽ ᱛᱚ ᱯᱷᱳᱱ ᱯᱷᱳᱱ ᱨᱮ᱾ ᱚᱱᱟ ᱜᱮᱢ ᱠᱚᱠᱚ ᱮᱱᱮᱡ ᱠᱟᱱᱟ ᱠᱚ᱾ ᱚᱱᱟ ᱜᱮᱢ ᱢᱮᱱᱮᱡ ᱨᱮᱜᱤ ᱮᱛᱚ ᱢᱚᱰᱷᱟᱣ ᱠᱚᱜ ᱠᱟᱱᱟ ᱠᱚ ᱟᱫᱚ ᱦᱤᱲᱤᱧ ᱠᱟᱜ ᱠᱟᱱᱟ ᱠᱚ ᱡᱮ ᱟᱞᱮᱭᱟᱜ᱾ ᱢᱟᱱᱮ ᱞᱟᱦᱟ ᱥᱮᱱᱟᱜ ᱫᱤᱱ ᱪᱮᱞᱠᱟ ᱦᱩᱭᱩᱜᱼᱟ ᱞᱟᱦᱟ ᱥᱮᱱᱟᱜ ᱡᱤᱭᱚᱱ ᱪᱮᱞᱠᱟ ᱯᱟᱨᱚᱢᱚᱜᱼᱟ ᱟᱫᱚ ᱡᱚᱠᱷᱚᱱ ᱚᱱᱟ᱾ ᱩᱢᱟᱹᱨ ᱨᱮ ᱡᱚᱠᱷᱚᱱ ᱠᱚ ᱦᱤᱡᱩᱜ ᱠᱟᱱᱟ ᱠᱚ ᱡᱚᱠᱷᱚᱱ ᱵᱟᱯᱞᱟ ᱦᱩᱭᱩᱜ ᱠᱟᱱ ᱛᱟᱠᱚᱣᱟ ᱟᱫᱚ ᱛᱚᱠᱷᱚᱱ ᱟᱫᱚ ᱟᱸᱱᱮ ᱵᱟᱨᱦᱮ ᱠᱟᱹᱢᱤ ᱪᱟᱞᱟᱣ ᱦᱩᱭᱩᱜ ᱠᱟᱱᱟ ᱯᱚᱨᱤᱵᱟᱨ ᱵᱟᱹᱜᱤ ᱠᱟᱛᱮᱜ ᱠᱟᱨᱚᱱ ᱰᱤᱜᱽᱨᱤ ᱵᱟᱹᱪᱩᱜ ᱟᱱᱟ ᱛᱟᱢ ᱦᱮᱸ ᱟᱫᱚ ᱟᱨ ᱰᱤᱜᱨᱤ ᱦᱚᱸ ᱛᱟᱦᱮᱸ ᱠᱟᱛᱮ ᱨᱮᱦᱚᱸ ᱱᱤ ᱱᱮᱛᱟᱨ ᱫᱚ ᱠᱟᱹᱢᱤ ᱪᱟᱹᱠᱨᱤ ᱛᱚ ᱡᱟᱞᱫᱤ ᱵᱟᱝ ᱵᱟᱝ ᱧᱟᱢᱚᱜ ᱠᱟᱱᱟ ᱟᱫᱚ ᱚᱱᱟᱛᱮ ᱱᱤ ᱱᱮᱛᱟᱨ ᱫᱚ ᱤᱥᱠᱤᱞ ᱰᱮᱵᱞᱚᱵᱢᱮᱱᱴ ᱡᱩᱫᱤ ᱛᱮᱦᱮᱱᱟ ᱢᱟᱱᱮ ᱡᱟᱦᱟᱸᱭ ᱡᱩᱫᱤ ᱠᱚᱢᱯᱤᱭᱩᱴᱟᱨ ᱵᱟᱲᱟᱭ ᱠᱟᱜ ᱵᱟᱲᱟᱭ ᱠᱟᱫᱟᱭ᱾ ᱥᱮ ᱟᱨᱚ ᱡᱟᱦᱟᱱᱟᱜ ᱜᱮ ᱮᱟᱭ ᱴᱩᱞ ᱡᱩᱫᱤ ᱵᱮᱵᱚᱦᱟᱨ ᱵᱟᱲᱟᱭᱟᱭ ᱥᱮ᱾ ᱡᱟᱦᱟᱱᱟᱜ ᱜᱮ ᱢᱟᱱᱮ ᱱᱤᱡᱮᱨᱟᱜ ᱤᱥᱠᱤᱞ ᱛᱮ ᱡᱟᱦᱟ ᱮᱸ ᱡᱮᱢᱚᱱ ᱠᱚᱢᱯᱤᱭᱩᱴᱟᱨ ᱪᱮᱫ ᱞᱮᱠᱟ ᱵᱚᱱ ᱥᱮᱬᱟᱭᱮᱫᱟ ᱚᱱᱟ ᱫᱚ ᱢᱤᱫᱴᱮᱱ ᱱᱤᱡᱮᱨᱟᱜ ᱥᱠᱤᱞ ᱠᱟᱱᱟ᱾ ᱠᱩᱞ ᱠᱷᱚᱡ ᱛᱚ ᱚᱱᱟ ᱛᱚ ᱵᱟᱵᱚᱱ ᱥᱮᱬᱟᱭᱮᱫᱟ ᱤᱥᱠᱩᱞ ᱨᱮᱫᱚ ᱤᱥᱠᱩᱞ ᱨᱮ ᱡᱩᱫᱤ ᱠᱚᱢᱯᱤᱭᱩ ᱴᱟᱨ ᱡᱩᱫᱤ ᱢᱮᱱᱟᱜ ᱨᱮᱦᱚ ᱥᱟᱵᱡᱮᱠᱴ ᱢᱮᱱᱟᱜ ᱨᱮᱦᱚ ᱟᱫᱚ ᱚᱱᱟ ᱫᱚ ᱢᱚᱸᱥᱛᱮᱫᱚ ᱵᱟᱝ ᱥᱮᱬᱟ ᱟᱵᱚᱱ ᱵᱟᱝᱠᱚ ᱥᱮᱬᱟᱣᱟᱠᱚ ᱠᱟᱱᱟ ᱥᱮ ᱼᱼ
ᱼᱼ
ᱦᱮᱸ ᱩᱱᱟᱹᱜ ᱢᱚᱸᱥᱛᱮᱫᱚ ᱵᱟᱝᱠᱚ ᱥᱮᱬᱟᱣᱟᱠᱚᱣᱟ ᱡᱚᱛᱚ ᱠᱷᱚᱱ ᱟᱞᱟᱫᱟ ᱠᱟᱛᱮᱫ ᱠᱚᱢᱯᱤᱭᱩᱴᱟᱨ ᱠᱞᱟ ᱮ ᱠᱚᱢᱯᱤᱭᱩᱴᱟᱨ ᱠᱞᱟᱥ ᱵᱟᱢ ᱦᱟᱛᱟᱣᱟ ᱛᱚᱛᱚ ᱠᱷᱚᱱ ᱚᱱᱟ ᱰᱤᱴᱮᱞᱥ ᱫᱚ ᱵᱟᱢ ᱵᱟᱲᱟᱭ ᱧᱟᱢᱟ ᱤᱭᱩᱵᱴᱩᱵᱽ ᱵᱟᱨᱮ ᱨᱮ ᱮᱰᱤᱴᱤᱝ ᱵᱟᱨᱮ ᱨᱮ ᱥᱮ᱾ ᱡᱩᱫᱤ ᱮᱰᱤᱴᱤᱝ ᱦᱚᱢ ᱡᱩᱫᱤᱢ ᱵᱟᱲᱟᱭ ᱠᱟᱜᱼᱟ ᱥᱮ ᱯᱷᱳᱴᱳ ᱮᱰᱤᱴᱤᱝ ᱦᱚᱢ ᱵᱟᱲᱟᱭ ᱠᱟᱜᱼᱟ ᱥᱮ᱾ ᱮ ᱯᱳᱥᱴᱟᱨ ᱵᱮᱱᱟᱣ ᱦᱚᱢ ᱡᱩᱫᱤᱢ ᱵᱟᱲᱟᱭ ᱠᱟᱜᱼᱟ ᱥᱮ ᱵᱮᱱᱟᱨ ᱵᱮᱱᱟᱨ ᱵᱮᱱᱟᱣᱮᱢ ᱵᱟᱲᱟᱭ ᱠᱟᱜᱼᱟ ᱱᱟᱠᱩ ᱰᱤᱡᱟᱭᱤᱱ ᱡᱩᱫᱤᱢ ᱵᱟᱲᱟᱭ ᱠᱟᱜᱼᱟ ᱥᱮ ᱟᱨᱚ ᱫᱚᱢᱮ ᱜᱟᱱ ᱤᱥ ᱠᱤᱞ ᱢᱮᱱᱟᱜᱼᱟ ᱦᱮ ᱛᱚ ᱚᱱᱟ ᱠᱚ ᱵᱟᱲᱟᱭ ᱛᱟᱦᱮᱱ ᱠᱷᱟᱡ ᱫᱚ ᱪᱮᱫ ᱰᱤᱜᱽᱨᱤ ᱛᱟᱦᱮᱱ ᱟᱨ ᱵᱟᱝ ᱛᱟᱦᱮᱱ᱾ ᱦᱩᱸ ᱰᱤᱜᱽᱨᱤ ᱢᱟ ᱡᱚᱨᱩᱨᱤ ᱠᱟᱱ ᱜᱮ ᱡᱩᱫᱤ ᱡᱟᱦᱟᱭᱟᱜ ᱡᱩᱫᱤ ᱡᱟᱦᱟᱸ ᱨᱮ ᱡᱟᱦᱟᱸ ᱠᱚᱨᱮ ᱠᱟᱹᱢᱤ ᱨᱮᱱᱟᱜ ᱡᱩᱫᱤ᱾ ᱢᱟᱱᱮ ᱚᱯᱥᱚᱨ ᱡᱩᱫᱤ ᱧᱟᱢ ᱠᱮᱫᱟᱭ ᱥᱮ ᱪᱟᱱᱥ ᱡᱩᱫᱤ ᱧᱟᱢ ᱠᱮᱫᱟᱭ ᱛᱷᱟᱞᱮ ᱰᱤᱜᱽᱨᱤ ᱩᱫᱩᱜᱟᱭ ᱚᱸᱰᱮ ᱟ ᱡᱩᱫᱤ ᱰᱤᱜᱽᱨᱤ ᱡᱩᱫᱤ ᱵᱟᱹᱪᱩᱜᱼᱟ ᱛᱚ ᱱᱤᱭᱟᱹ ᱠᱚ ᱤᱥᱠᱤᱞ ᱡᱩᱫᱤ ᱛᱟᱦᱮᱱᱟ ᱛᱟᱦᱚᱞᱮ ᱠᱷᱟᱡ ᱢᱤᱫᱴᱮᱱ ᱟᱡ ᱵᱷᱟᱹᱜᱤ ᱢᱤᱫᱴᱮᱱ ᱤᱱᱠᱟᱢ ᱥᱮ ᱠᱟᱢ ᱢᱟᱱᱮ ᱠᱟᱢᱟᱣ ᱫᱟᱲᱮᱭᱟᱜ-ᱟᱭ ᱦᱮᱸ ᱥᱮ ᱵᱟᱝ ᱦᱩ ᱛᱚ ᱱᱮᱛᱟᱨ ᱚᱱᱟᱛᱮ ᱤᱥᱠᱤᱞ ᱱᱮᱛᱟᱨ ᱫᱚ ᱵᱟᱲᱟᱭ ᱛᱟᱦᱮᱸ ᱫᱚᱢᱮ ᱡᱚᱨᱩᱨᱤ ᱠᱟᱱᱟ ᱤᱥᱠᱤᱞ ᱵᱟᱲᱟᱭ ᱛᱟᱦᱮᱸᱱ ᱠᱷᱟᱡᱽ ᱫᱚ ᱚᱭ ᱡᱮᱢᱚᱱ ᱡᱟᱦᱟᱭ ᱡᱟᱦᱟᱭ ᱳᱣᱟᱰᱥᱟᱯ ᱡᱮᱢᱚᱱ ᱛᱮᱦᱮᱱ ᱡᱩᱫᱤ ᱪᱟᱞᱩ ᱵᱟᱲᱟᱭᱟᱭ ᱦᱮᱸ ᱮᱯ ᱠᱚᱦᱚᱸ ᱡᱩᱫᱤ ᱡᱟᱦᱟᱭ ᱛᱷᱚᱲᱟ ᱪᱟᱞᱩ ᱵᱟᱲᱟᱭᱟᱭ ᱟᱫᱚ ᱛᱮᱦᱮᱱ ᱱᱮᱛᱟᱨ ᱦᱚᱸ ᱮᱢᱚᱱ ᱮᱢᱚᱱ ᱢᱮᱱᱟᱜ ᱠᱚᱣᱟ ᱳᱣᱟᱰᱥᱟᱯ ᱤᱭᱟᱹ ᱳᱣᱟᱰᱥᱟᱯ ᱦᱚᱸ ᱢᱚᱸᱥᱛᱮ ᱛᱮ ᱪᱟᱹᱞᱩ ᱵᱟᱝ ᱠᱚ ᱵᱟᱲᱟᱭᱟ ᱡᱮᱢᱚᱱ ᱟᱢᱮᱢ ᱵᱟᱲᱟᱭ ᱛᱮ ᱟᱫᱚ ᱚᱭ ᱮᱯ ᱢᱟᱫᱷᱚᱢ ᱛᱮ ᱚᱭ ᱤᱭᱟᱹᱭ ᱫᱟᱢ
ᱦᱚᱭ ᱦᱚᱭ ᱦᱚ
ᱠᱟᱹᱢᱤᱭᱮᱫᱟᱢ ᱦᱮ ᱥᱮ ᱵᱟᱝ ᱡᱟᱦᱟ ᱛᱤᱱᱟᱹᱜ ᱜᱮᱛᱚ ᱠᱟᱹᱣᱰᱤ ᱛᱚ ᱵᱮᱱᱟᱜ ᱠᱟᱱᱟ
ᱟᱫᱚ ᱚᱸ ᱚᱱᱟ ᱩᱢᱮᱨ ᱨᱮᱱ ᱜᱤᱫᱽᱨᱟᱹ ᱠᱚ᱾ ᱫᱚ ᱜᱟᱭᱤᱰ ᱫᱚ ᱟᱭᱳᱼᱵᱟᱵᱟ ᱪᱮᱫ ᱞᱮᱠᱟ ᱠᱚ ᱮᱢᱟ ᱠᱚ ᱠᱟᱱᱟ ᱚᱱᱟ ᱜᱮ ᱜᱮᱛᱚ ᱵᱟᱝ ᱵᱩᱡᱩᱜ ᱠᱟᱱᱟ ᱦᱮ᱾ ᱟ ᱫᱚ ᱜᱤᱫᱽᱨᱟᱹ ᱫᱚ ᱮᱴᱟᱜ ᱨᱟᱥᱛᱟ ᱥᱟᱵ ᱞᱮᱝᱠᱷᱟᱱ ᱫᱚ ᱢᱩᱥᱠᱤᱞ ᱜᱮᱭᱟ ᱦᱮ ᱚᱱᱟ᱾ ᱥᱮ ᱚᱱᱟ ᱟᱨᱩ ᱨᱩᱣᱟᱹᱲ ᱫᱚ ᱦᱮᱸ ᱟᱭᱳ ᱵᱟᱵᱟ ᱪᱮᱛᱟᱱ ᱦᱚᱸᱛᱚ ᱰᱤᱯᱷᱮᱱᱴ ᱟᱭ ᱾
ᱦᱮᱸ ᱾
ᱜᱤᱫᱽᱨᱟᱹ ᱚᱠᱟ ᱰᱟᱦᱟᱨ ᱛᱮᱧ ᱤᱫᱤᱭᱮᱭᱟ, ᱪᱮᱫ ᱤᱧ ᱯᱟᱲᱦᱟᱣ ᱦᱚᱪᱚᱮᱭᱟ, ᱪᱮᱫ ᱤᱧ ᱥᱮᱬᱟ ᱦᱚᱪᱚᱭᱮᱭᱟ ᱾ ᱦᱮᱸ ᱾ ᱚᱱᱟ ᱦᱚᱸ ᱢᱤᱫᱴᱤᱡ ᱩᱱᱤ ᱧᱮᱞ ᱫᱚᱨᱠᱟᱨ ᱠᱟᱱᱟ, ᱪᱮᱫ ᱮ ᱪᱤᱱᱛᱟᱹ ᱵᱷᱟᱵᱱᱟᱭᱫᱟ ᱟᱭᱟᱜ ᱢᱚᱱᱮ ᱡᱤᱣᱤ ᱦᱮᱸ ᱪᱮᱜᱼᱮ ᱠᱚᱨᱟᱣ ᱞᱟᱹᱜᱤᱫᱚᱜ ᱠᱟᱱᱟ ᱪᱮᱜᱼᱮ ᱠᱷᱚᱡᱚᱜ ᱠᱟᱱᱟ, ᱚᱱᱟ ᱫᱚᱛᱚ, ᱪᱤᱱᱛᱟᱹ ᱞᱟᱜᱟᱜ ᱜᱮᱭᱟ ᱱᱤᱭᱟᱹ ᱡᱩᱜᱽ ᱨᱮᱫᱚ ᱾ ᱦᱮᱸ ᱵᱟᱠᱷᱟᱱ ᱫᱚ ᱯᱟᱛᱟ ᱪᱷᱟᱛᱟ ᱜᱤᱫᱽᱨᱟᱹ ᱫᱟᱬᱟ ᱞᱮᱱᱠᱷᱟᱱ ᱠᱷᱟᱱ ᱫᱚ ᱟᱫᱚ ᱩᱱᱤ ᱜᱤᱫᱽᱨᱟᱹ ᱫᱚ ᱟᱢᱟᱜ ᱛᱤ ᱪᱩᱯᱩᱫ ᱨᱮᱫᱚ ᱵᱟᱢ ᱟᱹᱜᱩ ᱫᱟᱲᱮᱭᱟᱭᱟ ᱥᱮ,
ᱦᱩᱸ ᱦᱩᱸ ᱦᱩᱸ ᱱᱮᱛᱟᱨ ᱫᱚ ᱢᱤᱫᱴᱮᱱ ᱞᱟᱹᱭᱟ ᱵᱟᱝ ᱾ ᱢᱟᱱᱮ ᱤᱧᱟᱹᱜ ᱦᱩᱫᱤᱥ ᱛᱮ ᱱᱮᱛᱟᱨ ᱱᱤᱭᱟᱹ ᱱᱤᱭᱟᱹ ᱥᱚᱢᱚᱭ ᱨᱮ ᱡᱩᱫᱤ ᱢᱮᱱ ᱢᱮᱱ ᱫᱟᱠᱚᱥᱮ ᱠᱟᱹᱢᱤ ᱵᱟᱝ ᱧᱟᱢᱚᱜᱼᱟ, ᱠᱟᱱᱟ ᱥᱮ ᱠᱟᱹᱢᱤ ᱡᱩᱫᱤ ᱵᱟᱝ ᱧᱟᱢᱚᱜ ᱠᱟᱱ ᱨᱮᱦᱚᱸ ᱱᱤᱛᱚᱜ ᱮᱢᱚᱱ ᱥᱳᱢᱳᱭ ᱦᱮᱡ ᱟᱠᱟᱱᱟ ᱱᱤᱛᱚᱜ ᱢᱟᱱᱮ ᱤᱱᱠᱟᱢ ᱨᱮᱭᱟᱜ ᱮᱛᱚ ᱜᱟᱱ ᱯᱨᱚᱥᱮᱥ ᱢᱮᱱᱟᱜᱼᱟ ᱵᱟᱝ, ᱢᱤᱫᱴᱮᱱ ᱜᱤᱫᱽᱨᱟᱹ ᱵᱷᱟᱜᱮ ᱵᱷᱟᱞᱮ ᱦᱩᱭᱩᱜ ᱚᱱᱟ ᱡᱩᱫᱤ ᱯᱟᱨᱢᱟᱱᱮᱱᱴ ᱡᱩᱫᱤ ᱵᱟᱝ ᱵᱟᱭ ᱦᱚᱸ ᱮᱵᱟᱨᱮ ᱠᱚᱱᱳ ᱜᱮᱨᱮᱱᱴᱤ ᱵᱟᱹᱪᱩᱜᱼᱟ ᱛᱚ ᱯᱟᱨᱢᱟᱱᱮᱱᱴ ᱛᱟᱦᱮᱱᱟ ᱵᱟᱝ ᱛᱟᱦᱮᱸᱱᱟ ᱾ ᱛᱤᱦᱤᱧ ᱤᱭᱩᱴᱩᱵᱽ ᱢᱮᱱᱟᱜᱼᱟ ᱜᱟ ᱜᱟᱯᱟ ᱫᱤᱱ ᱛᱟᱦᱮᱱᱟ ᱥᱮ ᱵᱟᱝ ᱦᱮᱸᱥᱮ? ᱯᱷᱮᱥᱵᱩᱠ ᱛᱮᱦᱮᱧ ᱢᱮᱱᱟᱜᱼᱟ ᱜᱟᱯᱟ ᱫᱤᱱ ᱛᱟᱦᱮᱱ ᱪᱚ ᱵᱟᱝ ᱪᱚ ᱯᱟᱨᱢᱟᱱᱮᱱᱴ ᱫᱚ ᱵᱟᱪᱩᱜᱼᱟ ᱯᱷᱤᱨᱵᱷᱤ ᱡᱚᱛᱚ ᱫᱤᱱ ᱜᱮ ᱢᱮᱱᱟᱜᱼᱟ, ᱢᱤᱫᱴᱮᱱ ᱵᱷᱟᱜᱤ ᱢᱤᱫᱴᱮᱱ ᱠᱟᱹᱣᱰᱤ ᱵᱮᱱᱟᱣ ᱫᱟᱲᱮᱭᱟᱜᱼᱟ ᱚᱱᱟᱨᱮ᱾ ᱡᱩᱫᱤ ᱤᱭᱩᱴᱩᱵᱽ ᱡᱩᱫᱤ ᱵᱟᱲᱟᱭ ᱛᱟᱦᱮᱱᱟ, ᱤᱭᱩᱴᱩᱵᱽ ᱨᱮᱱᱟᱜ ᱥᱠᱤᱞ ᱥᱮ ᱢᱮᱱ ᱨᱮᱭᱟᱜ ᱥᱠᱤᱞ ᱡᱩᱫᱤ ᱢᱤᱫᱴᱮᱱ ᱡᱩᱫᱤ ᱵᱮᱱᱟᱣ ᱡᱟᱦᱟᱭ ᱤᱭᱩᱴᱤᱭᱩᱵ ᱛᱮᱦᱚᱸ ᱢᱤᱫᱴᱮᱱ ᱪᱮᱱᱮᱞ ᱵᱮᱱᱟᱣ ᱠᱟᱛᱮᱜ ᱵᱷᱟᱜᱤ ᱩᱱᱤ ᱤᱱ ᱠᱟᱢ ᱫᱟᱲᱮᱭᱟᱜᱼᱟᱭ ᱥᱮ ᱯᱷᱮᱥᱵᱩᱠ ᱨᱮᱦᱚᱸ ᱯᱷᱮᱥ ᱯᱷᱮᱥᱵᱠ ᱨᱮᱦᱚᱸ ᱵᱷᱤᱰᱭᱳ ᱰᱟᱞᱟᱣ ᱠᱟᱛᱮᱜ ᱵᱷᱟᱜᱤ ᱤᱱᱠᱟᱢ ᱫᱟᱲᱮᱭᱟᱜᱼᱟᱭ᱾
ᱦᱮᱸ ᱾
ᱟᱫᱚ ᱚᱱᱮᱠ ᱦᱚᱲ ᱛᱚᱠᱚ ᱞᱟᱡᱟᱜᱼᱟ, ᱡᱮ ᱤᱭᱩᱴᱩᱵᱽ ᱨᱮᱠᱚ ᱧᱮᱞᱮᱧᱟ ᱠᱚ, ᱴᱷᱤᱠ ᱴᱷᱤᱠ ᱜᱮᱭᱟ ᱪᱮᱦᱨᱟ ᱡᱩᱫᱤ ᱡᱟᱦᱟᱸᱭ ᱵᱟᱭ ᱵᱟᱝ ᱩᱫᱩᱜ ᱥᱟᱱᱟᱭᱮ ᱠᱟᱱᱟ, ᱛᱚ ᱪᱤᱠᱟᱭᱟ ᱩᱱᱤ ᱢᱟᱱᱮ ᱫᱚᱢᱮ ᱫᱚᱢᱮ ᱨᱚᱠᱚᱢ ᱵᱷᱤᱰᱤᱭᱳ ᱵᱮᱱᱟᱣ ᱨᱮᱭᱟᱜ ᱢᱟᱱᱮ ᱛᱟᱹᱨᱤᱠᱟ ᱛᱚᱨ ᱛᱟᱹᱨᱤᱠᱟ ᱢᱮᱱᱟᱜᱼᱟ, ᱚᱱᱟ ᱠᱚ ᱵᱮᱵᱚᱦᱟᱨ ᱞᱮ ᱦᱮᱸ ᱥᱮ ᱵᱟᱝ ᱤᱭᱩᱴᱩᱵᱽ ᱛᱮᱦᱚᱸ ᱵᱷᱟᱹᱜᱤ ᱠᱚᱧ ᱠᱟᱢᱟᱣ ᱫᱟᱠᱚ ᱦᱮᱸ ᱾ ᱛᱤᱦᱤᱧ ᱛᱤᱱᱟᱹᱜ ᱞᱟᱴᱩ ᱞᱟᱹᱴᱩ ᱤᱭᱩᱴᱩᱵᱟᱨ ᱢᱮᱱᱟᱜ ᱠᱚᱣᱟ, ᱩᱱᱠᱩ ᱛᱤᱱᱟᱹᱜ ᱢᱚᱸᱡᱽ ᱠᱚ ᱠᱟᱢᱟᱣᱮᱫᱟ᱾ ᱚᱲᱟᱜ ᱠᱚ ᱵᱮᱱᱟᱣ ᱫᱟᱠᱚ ᱦᱮᱸ, ᱠᱟᱨᱳᱲ ᱠᱟᱨᱳᱲ ᱴᱟᱠᱟ ᱨᱮ ᱚ ᱨᱮᱭᱟᱜ ᱚᱲᱟᱜ ᱠᱚ ᱵᱮᱱᱟᱣ ᱮᱫᱟ ᱤᱭᱩᱴᱩᱵᱽ ᱨᱮ ᱠᱟᱹᱢᱤ ᱠᱟᱹᱢᱤ ᱠᱟᱛᱮᱫ, ᱚᱱᱟᱦᱚ ᱵᱟᱨ ᱯᱮ ᱵᱚᱪᱷᱚᱨ ᱵᱷᱤᱛᱤᱨ ᱛᱮᱜᱮ ᱾ ᱦᱮᱸᱥᱮ ᱛᱚ ᱚᱱᱟ ᱠᱚ ᱤᱧ ᱫᱚ ᱤᱧ ᱫᱩᱧ ᱢᱮᱱᱟ ᱱᱤᱭᱟᱹ ᱱᱤᱭᱟᱹ ᱥᱩᱢᱚᱭ ᱨᱮ, ᱵᱷᱟᱞᱮ ᱠᱟᱹᱢᱤ ᱵᱟᱹᱪᱩᱜ ᱨᱮᱦᱚᱸ ᱤᱱᱠᱟᱢ ᱨᱮᱭᱟᱜ ᱥᱳᱨᱥ ᱫᱚᱢᱮ ᱛᱚᱨᱚᱯᱷ ᱠᱷᱚᱡ ᱦᱚᱸ ᱢᱟᱱᱮ ᱢᱤᱫ ᱦᱚᱲ ᱤᱱᱠᱟᱢ ᱫᱟᱲᱮᱜᱟᱭ ᱡᱩᱫᱤ ᱟᱡ ᱡᱩᱫᱤ ᱵᱩᱫᱽᱫᱷᱤ ᱡᱩᱫᱤ ᱵᱮᱵᱚᱦᱟᱨ ᱟᱭ ᱵᱩᱫᱽᱫᱷᱤ ᱡᱩᱫᱤ ᱤᱥᱛᱮᱢᱟᱞᱟᱭ ᱾
ᱦᱳᱭ ᱾ ᱚ᱾
ᱟᱫᱚ ᱚᱱᱛᱮ ᱪᱮᱫ ᱞᱮᱠᱟ ᱢᱳᱥᱩᱢ ᱠᱚ ᱫᱟᱜ ᱵᱟᱲᱟ ᱠᱮᱫᱟᱭ ᱥᱮ ᱵᱟᱝ?
ᱦᱮᱸ ᱫᱟᱜ ᱢᱟᱛᱚᱭ ᱫᱟᱜ ᱠᱮᱫᱟᱭ ᱦᱚᱞᱟ ᱫᱟᱜ ᱠᱮᱫᱟᱭ ᱾ ᱚᱱᱛᱮ ᱠᱷᱚᱱ ᱠᱚᱞ ᱨᱩᱣᱟᱹᱲ ᱛᱟᱞᱟᱝ ᱢᱮ ᱦᱮᱸ ᱾ ᱚᱱᱛᱮ ᱠᱷᱚᱱ ᱠᱚᱞ ᱢᱮ ᱦᱮᱸ ᱤᱧ ᱠᱟᱴᱟᱣ ᱫᱟ ᱦᱮ ᱾
ᱟᱪᱪᱷᱟ ᱦᱚᱸ ᱵᱟᱝ